ᱮ ᱡᱚᱦᱟᱨ ᱜᱮ᱾ ᱱᱟᱯᱟᱭ ᱵᱟᱲᱟ ᱜᱮ᱾
ᱦᱮᱸ ᱟᱯᱮ ᱯᱮ ᱱᱟᱯᱟᱭ ᱵᱟᱲᱟᱭ ᱜᱮᱭᱟ ᱥᱮ ᱵᱟᱝ?
ᱦᱮᱸ ᱟᱞᱮ ᱦᱚᱸ ᱱᱟᱯᱟᱭ ᱜᱮ᱾
ᱚ ᱟᱨ ᱚᱲᱟᱜ ᱦᱚᱲ ᱫᱚ?
ᱚᱲᱟᱜ ᱦᱚᱲ ᱠᱚ ᱱᱟᱦᱟᱜ ᱱᱟᱯᱟᱭ ᱜᱮ ᱢᱮᱱᱟᱜ ᱠᱚᱣᱟ ᱱᱤᱭᱟᱹ ᱦᱟᱹᱞᱤ ᱫᱚ᱾
ᱚ ᱪᱮᱜ ᱠᱚᱯᱮ ᱪᱤᱠᱟᱹ ᱵᱟᱲᱟᱭᱫᱟ ᱱᱤᱛᱚᱜ ᱫᱚ?
ᱪᱮᱫ ᱦᱚ ᱵᱟᱝᱟ, ᱩᱛᱩ ᱫᱟᱠᱟ ᱠᱚ ᱪᱚᱸᱫᱟ ᱦᱩᱭ ᱠᱟᱱᱟ ᱱᱟᱦᱟᱜ ᱟᱹᱣᱨᱤ ᱞᱮ ᱠᱷᱤᱞᱟᱹᱵᱚᱜᱼᱟ᱾
ᱡᱚᱢ ᱵᱟᱲᱟ ᱠᱮᱫᱟᱭ ᱯᱮ ᱥᱮ ᱵᱟᱝ?
ᱦᱮᱸ
ᱡᱚᱢ ᱵᱟᱲᱟ ᱠᱮᱫᱟ ᱯᱮ ᱥᱮ ᱵᱟᱝ?
ᱵᱟᱝᱼᱟ ᱡᱚᱢ ᱫᱚ ᱱᱟᱦᱟᱜ ᱟᱹᱣᱨᱤ ᱦᱳᱭᱳᱜᱼᱟ ᱪᱚᱸᱫᱟ ᱦᱳᱭ ᱠᱟᱱᱟ᱾
ᱪᱮᱫ ᱠᱚᱯᱮ ᱪᱚᱸᱫᱟ ᱠᱟᱫᱟ?
ᱫᱟᱠᱟᱞᱮ ᱪᱚᱸᱫᱟ ᱠᱟᱫᱟ ᱱᱟᱦᱟᱸᱜ᱾
ᱚ ᱪᱮᱜ ᱯᱮ ᱩᱛᱩᱭᱟ ᱟᱫᱚ?
ᱪᱮᱫ ᱫᱚᱞᱮ ᱩᱛᱩᱭᱟ ᱥᱚᱵᱽᱡᱤ ᱠᱚᱜᱮ ᱱᱟᱦᱟᱜ ᱛᱮᱦᱤᱧ ᱫᱚᱞᱮ ᱥᱚᱲᱮᱭᱟᱞᱮ ᱢᱚᱱᱮᱭᱮᱜᱼᱟ᱾ ᱳᱫ ᱥᱳᱲᱮ᱾
ᱮ ᱟᱯᱮ ᱥᱮ ᱫᱚ ᱳᱫ ᱠᱚᱠᱚ ᱥᱳᱲᱮ ᱜᱮᱭᱟ ᱥᱮ ᱪᱮᱜ?
ᱦᱩᱸ ᱦᱩᱸ ᱳᱫ ᱠᱚ ᱥᱳᱲᱮ ᱜᱮᱭᱟ᱾ ᱳᱫ ᱥᱳᱲᱮ ᱵᱟᱹᱵᱤᱱ ᱡᱚᱢ ᱠᱟᱜᱼᱟ?
ᱵᱟᱝᱼᱟ ᱟᱞᱮᱥᱮᱫ ᱫᱚ ᱳᱫ ᱥᱳᱲᱮ ᱫᱚ ᱵᱟᱠᱚ ᱥᱳᱲᱮ ᱜᱮᱭᱟ ᱟᱨ ᱟᱹᱞᱤᱧ ᱦᱚᱸ ᱵᱟᱹᱞᱤᱧ ᱡᱚᱢ ᱠᱟᱫᱟ᱾ ᱪᱤᱠᱟ ᱵᱩᱡᱷᱟᱹᱜ ᱠᱟᱱᱟ ᱳᱫ ᱥᱚᱲᱮ ᱫᱚ?
ᱱᱟᱯᱟᱭ ᱜᱮ ᱱᱟᱦᱟᱜ ᱵᱩᱡᱷᱟᱹᱜᱼᱟ ᱥᱮᱵᱮᱞ ᱜᱮᱭᱟ᱾
ᱦᱮᱸ ᱟᱞᱮ ᱥᱮᱫ ᱫᱚ ᱵᱟᱠᱚ ᱥᱚᱲᱮᱟ ᱳᱫ ᱦᱚᱸ ᱵᱟᱝ ᱧᱟᱢᱚᱜᱼᱟ ᱟᱞᱮ ᱥᱮᱜ ᱢᱟ᱾
ᱚ ᱡᱟᱦᱟᱸᱛᱤᱥ ᱟᱞᱮ ᱥᱮᱜ ᱯᱮ ᱦᱤᱡᱩᱜ ᱨᱮ ᱱᱟᱦᱟᱜ ᱳᱫ ᱥᱚᱲᱮ ᱞᱮ ᱡᱚᱢ ᱦᱚᱪᱚ ᱯᱮᱭᱟ ᱦᱮᱸ᱾
ᱟᱫᱚ ᱟᱯᱮ ᱫᱚ ᱯᱮ ᱛᱤᱱ ᱵᱚᱭᱦᱟᱜ ᱛᱮ?
ᱟᱞᱮᱫᱚ ᱱᱟᱦᱟᱜ ᱢᱚᱬᱮ ᱵᱚᱭᱦᱟ ᱟᱞᱮ᱾
ᱚ ᱟᱹᱵᱤᱱ ᱫᱚ ᱛᱚᱵᱮ ᱦᱩᱰᱤᱧᱤᱡ ᱥᱮ ᱢᱟᱨᱟᱝᱼᱤᱡ?
ᱟᱞᱤ ᱫᱚ ᱢᱟᱨᱟᱝ ᱤᱡ᱾ ᱟᱫᱚ ᱦᱩᱰᱤᱧ ᱵᱚᱭᱦᱟ ᱠᱚ ᱢᱮᱱᱟᱜ ᱠᱚᱣᱟ ᱱᱟᱦᱟᱜ᱾
ᱚ ᱛᱚᱵᱮ ᱟᱹᱵᱤᱱ ᱛᱤᱱᱟᱹᱜ ᱫᱷᱟᱵᱤᱡ ᱵᱤᱱ ᱚᱞ ᱯᱟᱲᱦᱟᱣ ᱠᱟᱱᱟ ᱥᱮ ᱵᱟᱝ?
ᱚᱞ ᱯᱟᱲᱦᱟᱣ ᱫᱚ ᱟᱹᱞᱤᱧ ᱫᱚᱞᱤᱧ ᱢᱟᱨᱟᱝ ᱜᱮᱭᱟ ᱛᱚ, ᱟᱫᱚ ᱟᱹᱞᱤᱧ ᱫᱚ ᱱᱟᱦᱟᱜ ᱩᱱᱟᱹᱜ ᱵᱟᱝᱠᱚ ᱚᱞ ᱯᱟᱲᱦᱟᱣ ᱦᱚᱪᱚ ᱟᱠᱟᱫ ᱞᱤᱧᱟᱹ᱾ ᱟᱫᱚ ᱦᱩᱰᱤᱧ ᱢᱟᱹᱭ ᱵᱟᱹᱵᱩ ᱛᱟᱠᱚ ᱜᱮ ᱵᱩᱱᱩ ᱛᱟᱠᱚ ᱜᱮ ᱟᱜ ᱱᱤᱛᱚᱜ ᱫᱚ ᱯᱟᱲᱦᱟᱣ ᱦᱚᱪᱚ ᱦᱳᱭᱳᱜ ᱠᱟᱱᱟ᱾ ᱟᱹᱞᱤᱧ ᱫᱚᱞᱤᱧ ᱵᱟᱯᱞᱟᱣ ᱠᱟᱱᱟ ᱵᱟᱯᱞᱟ ᱠᱟᱜ ᱞᱤᱧᱟᱹ ᱠᱚ᱾
ᱠᱟᱱᱟᱵᱤᱱ ᱟᱫᱚ
ᱵᱟᱨᱭᱟ ᱜᱤᱫᱽᱨᱟᱹ ᱦᱚᱸ ᱢᱮᱱᱟᱜ ᱠᱤᱱ ᱛᱟᱹᱞᱤᱧᱟ ᱢᱤᱫ ᱱᱟᱦᱟᱜ ᱠᱚᱲᱟ ᱢᱤᱫ ᱠᱩᱲᱤ᱾ ᱟᱫᱚ ᱠᱚᱲᱟ ᱫᱚ ᱱᱟᱦᱟᱜ ᱢᱟᱨᱟᱝ ᱟᱨ ᱠᱩᱲᱤ ᱫᱚ ᱦᱩᱰᱤᱧ᱾ ᱵᱟᱝᱼᱟ ᱠᱚᱲᱟ ᱫᱚ ᱱᱟᱦᱟᱜ ᱱᱮᱜ ᱮ ᱠᱚᱲᱟ ᱫᱚ ᱱᱟᱦᱟᱜ ᱮᱸ ᱯᱩᱱ ᱥᱮᱨᱢᱟ ᱜᱟᱱᱮ ᱦᱳᱭᱳᱜ ᱠᱟᱱᱟ ᱟᱨ ᱠᱩᱲᱤ ᱫᱚ ᱱᱟᱦᱟᱜ ᱱᱤᱭᱟᱹ ᱢᱤᱫ ᱥᱮᱨᱢᱟ ᱜᱟᱱ᱾
ᱚ ᱛᱚᱵᱮ ᱟᱹᱵᱤᱱᱤᱡ ᱢᱟᱱᱮ ᱡᱟᱶᱟᱭ ᱫᱚ ᱪᱮᱜ ᱮ ᱪᱤᱠᱟᱹᱭ ᱜᱮᱭᱟ?
ᱪᱮᱫ ᱦᱚ ᱵᱟᱝᱟ ᱫᱚᱢᱮ ᱦᱟᱺᱰᱤ ᱯᱟᱹᱣᱨᱟᱹ ᱠᱚ ᱧᱩᱭ ᱜᱮᱭᱟ ᱢᱟᱛᱟᱞ ᱧᱚᱜ ᱜᱮᱭᱟᱭ ᱱᱟᱦᱟᱜ ᱟᱫᱚ, ᱠᱟᱹᱢᱤ ᱫᱚ ᱚᱱᱟ ᱤᱭᱟᱹ ᱠᱟᱹᱢᱤ ᱠᱚᱜᱮ ᱪᱟᱞᱟᱜᱼᱟ ᱪᱮᱫ ᱠᱚ ᱢᱮᱱᱟ ᱤᱛᱟᱹ ᱵᱷᱟᱴᱟ ᱠᱚ ᱾ ᱤᱱᱟᱹᱜ ᱚᱲᱟᱜ ᱫᱚ,
ᱚ ᱟᱹᱵᱤᱱ ᱫᱚ ᱛᱚᱵᱮ ᱚᱲᱟᱜ ᱨᱮᱜᱮ ᱵᱤᱱ ᱛᱟᱦᱮᱱᱟ?
ᱦᱮᱸ ᱟᱞᱤᱧ ᱫᱚ ᱚᱲᱟᱜ ᱨᱮᱜᱮ ᱜᱤᱫᱟᱹᱨ ᱯᱤᱫᱟᱹᱨ ᱟᱛᱮᱫ ᱦᱟᱹᱱᱦᱟᱨᱩ ᱧᱮᱞ ᱢᱮᱱᱟᱜ ᱠᱚᱣᱟ ᱱᱟᱦᱟᱜ ᱟᱨ ᱮᱜ ᱩᱱᱠᱩ ᱢᱮᱨᱚᱢ ᱥᱤᱢ ᱰᱟᱹᱝᱨᱤ ᱩᱱᱠᱩ ᱠᱚ ᱱᱟᱦᱟᱜ ᱟᱹᱥᱩᱞ ᱦᱩᱭ ᱟᱠᱟᱱᱟ ᱟᱫᱚ ᱩᱱᱠᱩ ᱠᱚᱜᱮᱞᱤᱧ ᱧᱮᱞ ᱠᱚᱣᱟ ᱾ ᱪᱟᱥ ᱠᱟᱹᱢᱤ ᱫᱚ ᱩᱱᱟᱹᱜ ᱫᱚ ᱵᱟᱝᱠᱚ ᱤᱫᱤᱞᱤᱧᱟ ᱦᱮᱱᱟᱜ ᱠᱚᱣᱟ ᱛᱚ ᱦᱟᱱᱦᱟᱨ ᱦᱚᱧᱦᱟᱨ, ᱠᱟᱹᱴᱤᱡ ᱠᱤᱱ ᱫᱟᱲᱮ ᱧᱚᱜ ᱜᱮᱭᱟ ᱟᱫᱚ ᱪᱟᱥ ᱠᱟᱹᱢᱤ ᱫᱚ ᱩᱱᱠᱤᱱ ᱜᱮᱠᱤᱱ ᱧᱮᱞᱟ ᱾ ᱦᱮᱸ ᱟᱹᱵᱤᱱ ᱫᱚ ᱛᱤᱱᱟᱹᱜ ᱥᱟᱺᱜᱤᱧ ᱵᱤᱱ ᱚᱞ ᱯᱟᱲᱦᱟᱣ ᱟᱠᱟᱜᱼᱟ?
ᱟᱹᱞᱤᱧ ᱦᱚᱸ ᱡᱟᱹᱥᱛᱤ ᱫᱚ ᱵᱟᱞᱤᱧ ᱚᱞ ᱯᱟᱲᱦᱟᱣ ᱟᱠᱟᱱᱟ ᱟᱨ ᱥᱮᱵᱷᱮᱱ ᱞᱧ ᱯᱟᱥ ᱟᱠᱟᱫᱟ ᱥᱮᱵᱷᱮᱱ ᱯᱟᱥ
ᱚ ᱢᱮᱫ ᱢᱟᱨᱥᱟᱞ ᱫᱚᱵᱤᱱ ᱵᱟᱲᱟᱭᱟ ᱾
ᱦᱮᱸ ᱢᱮᱫ ᱢᱟᱨᱥᱟᱞ ᱫᱚᱞᱤᱧ ᱵᱟᱲᱟᱭ ᱜᱮᱭᱟ ᱾
ᱚ ᱛᱟᱞᱦᱮ ᱫᱚ ᱵᱟᱯᱞᱟ ᱟᱠᱟᱱᱟᱵᱤᱱ ᱥᱮ ᱵᱟᱝᱟ?
ᱦᱮᱸ ᱦᱮᱸ ᱟᱹᱞᱤᱧ ᱦᱚᱞᱤᱧ ᱵᱟᱯᱞᱟ ᱟᱠᱟᱱ।
ᱚ ᱡᱟᱶᱟᱭ ᱠᱚᱫᱚ ᱛᱟᱵᱤᱱ ᱛᱟᱞᱦᱮ ᱪᱮᱫ ᱠᱚᱭ ᱠᱟᱹᱢᱤ ᱵᱟᱲᱟᱭᱮᱫᱼᱟ?
ᱟᱹᱞᱤᱧ ᱡᱟᱶᱟᱭ ᱫᱚ ᱪᱮᱫ ᱦᱚᱸ ᱵᱟᱭ ᱠᱟᱱᱟ ᱯᱟᱠᱟ ᱠᱟᱹᱢᱤ ᱜᱮ ᱪᱟᱞᱟᱣ ᱵᱟᱲᱟᱜᱼᱟᱭ।
ᱪᱮᱫ ᱠᱟᱹᱢᱤ?
ᱯᱟᱠᱟ ᱠᱟᱹᱢᱤ ᱾
ᱴᱟᱴᱟ
ᱢᱟᱱᱮ ᱚᱲᱟᱜ ᱚᱲᱟᱜ ᱚᱲᱟᱜ ᱠᱚ ᱵᱮᱱᱟᱣ ᱪᱟᱞᱟᱜᱼᱟ।
ᱚ ᱚ ᱚ ᱟᱪᱪᱷᱟ ᱵᱩᱡᱽ ᱟᱠᱟᱫ ᱟᱹᱧ ᱾
ᱚ ᱦᱮᱸ ᱦᱟᱸᱜ ᱾
ᱦᱮᱸ ᱚᱱᱟᱦᱚᱸ ᱵᱷᱟᱜᱮᱭᱟ ᱱᱮᱛᱟᱨ ᱠᱚ ᱠᱚᱲᱟ ᱦᱚᱯᱚᱱ ᱫᱚ ᱠᱟᱹᱢᱤ ᱠᱚᱦᱚᱸ ᱵᱟᱝ ᱠᱚ ᱞᱟᱹᱜᱤᱫᱚᱜᱼᱟ ᱾ ᱠᱟᱹᱴᱤᱡ ᱜᱟᱛᱮ ᱥᱟᱶ ᱠᱚ ᱧᱟᱢ ᱞᱮᱠᱷᱟᱱ ᱜᱮ ᱱᱟᱦᱟᱜ ᱢᱟ ᱦᱟᱺᱰᱤ ᱯᱟᱹᱨᱣᱟᱹ ᱠᱚ ᱧᱩᱭᱮᱫ-ᱟ ᱦᱮᱸ ᱦᱳᱭ ᱦᱳᱭ ᱾ ᱚᱱᱠᱟᱜᱮ ᱟᱫᱚ ᱵᱤᱱ ᱪᱤᱠᱟᱹᱭᱟ ᱤᱱᱠᱟᱹ ᱠᱟᱛᱮᱜ ᱜᱮ ᱥᱚᱝᱥᱟᱨ ᱪᱟᱞᱟᱣ ᱦᱳᱭᱳᱜᱼᱟ ᱾ ᱟᱫᱚ ᱚᱲᱟᱜ ᱨᱮᱱ ᱱᱟᱦᱟᱸᱜ ᱢᱮᱨᱚᱢ ᱠᱚ, ᱥᱤᱢ ᱠᱚ, ᱥᱩᱠᱨᱤ ᱠᱚ, ᱟᱹᱥᱩᱞ ᱦᱩᱭ ᱠᱟᱱᱟ ᱛᱚ ᱾ ᱟᱫᱚ ᱚᱱᱟ ᱠᱚ ᱠᱟᱛᱮᱜ ᱜᱮ ᱱᱟᱼᱦᱟᱸᱜ ᱪᱟᱞᱟᱣ ᱦᱳᱭᱳᱜ ᱠᱟᱱᱟ ᱱᱤᱭᱟᱹ ᱦᱟᱹᱞᱤ ᱫᱚ ᱾ ᱟᱫᱚ ᱪᱟᱥ ᱠᱟᱹᱢᱤ ᱢᱟ ᱢᱮᱱᱟᱜ ᱜᱮᱭᱟ ᱟᱫᱚ ᱟᱹᱞᱤᱧ ᱫᱚ ᱪᱟᱥ ᱠᱟᱹᱢᱤ ᱠᱚᱫᱚ ᱵᱟᱹᱞᱤᱧ ᱪᱟᱞᱟᱣ ᱵᱟᱲᱟᱜ ᱜᱮᱭᱟ ᱱᱟᱼᱦᱟᱸᱜ ᱾ ᱦᱟᱱᱦᱟᱨ ᱦᱚᱧᱦᱟᱨᱤᱧ ᱜᱮ ᱠᱤᱱ ᱪᱟᱞᱟᱜ ᱜᱮᱭᱟ ᱩᱱᱠᱤᱱ ᱜᱮ ᱾ ᱟᱨ ᱵᱤᱴᱤ ᱠᱮ ᱛᱟᱹᱠᱤᱱ ᱢᱮᱱᱟᱜ ᱠᱤᱱᱟ ᱦᱩᱰᱤᱧ ᱜᱮᱭᱟᱭ ᱱᱟᱦᱟᱸᱜ ᱾ ᱟᱫᱚ ᱩᱱᱠᱤᱱ ᱠᱚᱜᱮ ᱤᱥᱠᱩᱞ ᱠᱚ ᱤᱫᱤ ᱟᱹᱜᱩ ᱠᱤᱱ ᱦᱩᱭᱩᱜᱼᱟ ᱟᱫᱚ ᱦᱩᱰᱤᱧ ᱧᱚᱜ ᱫᱚ ᱱᱟᱦᱟᱸᱜ ᱚᱞ ᱯᱟᱲᱦᱟᱣ ᱫᱚ ᱟᱹᱣᱨᱤ ᱩᱱᱤᱭᱟᱜ ᱫᱚ ᱢᱤᱫ ᱥᱮᱨᱢᱟ ᱦᱩᱭᱩᱜ ᱠᱟᱱᱟᱭ ᱾
ᱩᱸ ᱛᱚᱵᱮ ᱟᱯᱮ ᱥᱮᱫ ᱫᱚ ᱪᱟᱥ ᱠᱟᱹᱢᱤ ᱠᱚ ᱮᱛᱚᱦᱚᱵ ᱟᱠᱟᱫᱼᱟ ᱥᱮ ᱵᱟᱝ?
ᱦᱮᱸ ᱟᱞᱮ ᱥᱮᱫ ᱮᱛᱚᱦᱚᱵ ᱦᱩᱭ ᱟᱠᱟᱱᱟ ᱱᱟᱦᱟᱸᱜ ᱮᱸᱜ ᱾ ᱫᱟᱜ ᱡᱟᱹᱲᱤ ᱠᱚᱦᱚᱸ ᱱᱟᱦᱟᱸᱜ ᱱᱤᱭᱟᱹ ᱦᱟᱞᱮ ᱱᱟᱯᱟᱭ ᱜᱮ ᱦᱩᱭ ᱠᱟᱱᱟ ᱟᱫᱚ ᱱᱟᱦᱟᱸᱜ ᱮᱛᱚᱦᱚᱵ ᱟᱠᱟᱫ ᱟᱞᱮ ᱟᱨ ᱵᱟᱹᱫᱽ ᱠᱷᱮᱛ ᱠᱚᱨᱮ ᱫᱚ ᱴᱷᱤᱠᱟᱹᱱ ᱜᱮᱭᱟ ᱟᱫᱚ, ᱰᱟᱸᱜᱟ ᱠᱚᱨᱮ ᱜᱮᱛᱚ ᱱᱟᱦᱟᱜ ᱫᱟᱜ ᱠᱚ ᱡᱟᱹᱥᱛᱤ ᱫᱤᱱ ᱵᱟᱭ ᱛᱟᱦᱮᱱᱟ ᱾ ᱛᱟᱦᱮᱱᱟ ᱟᱫᱚ ᱚᱱᱟ ᱠᱚᱨᱮ ᱜᱮ ᱱᱟᱦᱱᱟᱜ ᱪᱟᱥ ᱠᱟᱹᱢᱤ ᱫᱚ ᱢᱮᱱᱫᱚ ᱨᱚᱦᱚᱭ ᱫᱚᱞᱮ ᱮᱦᱚᱵ ᱟᱠᱟᱫᱼᱟ ᱾
ᱚ ᱟᱯᱮ ᱥᱮᱫ ᱫᱚ ᱩᱱ ᱫᱚ ᱢᱟᱱᱮ ᱚᱱᱟ ᱦᱳᱲᱳ ᱜᱮᱠᱚ ᱨᱚᱦᱚᱭᱟ ᱥᱮ ᱟᱨᱚ ᱚᱱᱮ ᱥᱚᱵᱽᱡᱤ ᱠᱚᱠᱚ ᱪᱟᱥ ᱵᱟᱲᱟᱭᱟ?
ᱱᱤᱭᱟᱹ ᱫᱚ ᱱᱤᱛᱚᱝ ᱥᱚᱢᱚᱭ ᱫᱚ ᱱᱟᱦᱟᱸᱜ ᱦᱳᱲᱳ ᱜᱮᱞᱮ ᱪᱟᱥᱟ᱾ ᱟᱨ ᱥᱚᱵᱡᱤ ᱫᱚ ᱚᱲᱟᱜ ᱥᱩᱢᱩᱝ ᱜᱮ ᱩᱱᱟᱹᱜ ᱫᱚ ᱡᱟᱹᱥᱛᱤ ᱫᱚ ᱵᱟᱝᱟ, ᱟᱨ ᱠᱤ ᱠᱤᱨᱤᱧ ᱟᱹᱠᱷᱨᱤᱧ ᱞᱮᱠᱟ ᱫᱚ ᱠᱤᱨᱤᱧ ᱟᱹᱠᱷᱨᱤᱧ ᱞᱮᱠᱷᱟᱱ ᱦᱚᱲ ᱦᱚᱸ ᱵᱟᱹᱱᱩᱜ ᱠᱚᱣᱟ, ᱟᱨ ᱥᱚᱵᱡᱤ ᱪᱟᱥ ᱞᱮᱠᱷᱟᱱ ᱦᱚᱲ ᱦᱚ ᱵᱟᱹᱱᱩᱜ ᱠᱚᱣᱟ, ᱚᱲᱟᱜ ᱨᱮ ᱦᱚᱲ ᱵᱟᱹᱱᱩᱜ ᱠᱚ ᱛᱟᱞᱮᱭᱟ ᱥᱮ᱾
ᱦᱩᱸ ᱛᱚᱵᱮᱱ ᱢᱟᱱᱮ ᱟᱯ ᱟᱯᱮ ᱥᱮᱫ ᱫᱚᱠᱚ ᱚᱱᱟ ᱦᱳᱲᱳ ᱠᱚ ᱪᱟᱥ ᱫᱚ ᱢᱟᱱᱮ ᱪᱮᱫ ᱞᱮᱠᱟ ᱠᱚ ᱤᱭᱟᱹᱭ ᱛᱮ? ᱮ ᱛᱚᱞᱟ ᱠᱚ ᱦᱟᱨᱟᱜᱼᱟ, ᱞᱟᱹᱭ ᱠᱮᱭᱟᱵᱤᱱ ᱜᱮ ᱵᱷᱟᱜᱮ ᱠᱚᱜᱼᱟ᱾
ᱚ ᱟᱞᱮ ᱥᱮᱫ ᱫᱚ ᱱᱟᱦᱟᱸᱜ ᱤᱭᱟᱹ ᱫᱷᱩᱲᱤ ᱨᱮᱫᱚ ᱛᱚᱞᱟ ᱫᱚ ᱵᱟᱞᱮ ᱮᱨ ᱜᱮᱭᱟ ᱞᱚᱥᱚᱫ ᱨᱮᱜᱮ ᱱᱟᱦᱟᱸᱜ, ᱫᱷᱩᱲᱤ ᱨᱮᱫᱚ ᱚᱸᱜ ᱟᱞᱮ ᱥᱮᱫ ᱫᱚ ᱚᱱᱟ ᱤᱭᱟᱹ ᱠᱤᱨᱤᱧ ᱫᱟᱜ ᱥᱮ, ᱟᱫᱚ ᱚᱱᱟ ᱨᱮ ᱠᱷᱟᱹᱛᱤᱨ ᱜᱮ ᱱᱟᱦᱟᱸᱜ ᱟᱞᱮ ᱫᱚ ᱞᱚᱥᱚᱫ ᱨᱮᱜᱮ ᱛᱚᱞᱟ ᱫᱚᱞᱮ ᱜᱤᱰᱤ ᱛᱮ ᱞᱚᱥᱚᱫ ᱨᱮᱱᱟᱜ ᱛᱚᱞᱟ ᱜᱮ ᱟᱯᱮ ᱥᱮᱫ ᱫᱚ ᱞᱚᱥᱟᱜ ᱨᱮᱥᱮ ᱫᱷᱩᱲᱤ ᱨᱮ ᱛᱚᱞᱟ ᱫᱚᱯᱮ ᱮᱨ ᱜᱮᱭᱟ?
ᱦᱮᱸ ᱟᱞᱮ ᱫᱚ ᱚᱱᱠᱟ ᱫᱷᱩᱲᱤ ᱨᱮᱞᱮ ᱜᱤᱰᱤᱭᱟ᱾
ᱚ ᱦᱮᱸ ᱚᱠᱟ ᱥᱮᱫ ᱚᱠᱟ ᱞᱮᱠᱟ ᱟᱞᱮ ᱥᱮᱫ ᱫᱚ ᱱᱟᱦᱟᱸᱜ ᱦᱚᱸ ᱚᱱᱠᱟ ᱞᱚᱥᱚᱫ ᱨᱮᱜᱮ
ᱩᱸ ᱞᱚᱥᱚᱫ ᱨᱮ ᱜᱤᱲᱤ ᱫᱚ ᱵᱷᱟᱜᱤ ᱜᱮ ᱦᱳᱭᱳᱜ ᱦᱮᱸ ᱱᱚᱜᱼᱚᱭ ᱛᱚᱞᱟ ᱠᱚ ᱦᱟᱨᱟ ᱵᱟᱲᱟᱜ ᱠᱟᱱ ᱜᱮᱭᱟ ᱟᱹᱣᱨᱤ ᱦᱟᱨᱟᱜ ᱜᱮᱛᱟᱞᱮᱭᱟ᱾
ᱚ᱾
ᱟᱞᱮ ᱢᱟᱱᱮ ᱢᱤᱫ ᱥᱚᱯᱛᱟ ᱜᱟᱱ ᱞᱟᱜᱟᱜᱼᱟ, ᱚᱱᱟ ᱦᱟᱨᱟᱛᱮ ᱛᱟᱨᱯᱚᱨᱮ ᱨᱚᱦᱚᱭ ᱵᱟᱲᱟᱭ
ᱦᱩᱸ ᱦᱩᱸ ᱦᱩᱸ ᱾
ᱟᱯᱮ ᱫᱚᱯᱮ ᱟᱨᱟᱢᱚᱵᱚ ᱜᱚᱫ ᱪᱟᱵᱟ ᱜᱚᱫᱟ ᱯᱮ ᱦᱟᱸᱜ ᱟᱯᱮ ᱫᱚ ᱞᱚᱜᱚᱱ ᱜᱮ᱾
ᱦᱮᱸ ᱨᱚᱦᱚᱭ ᱫᱚᱞᱮ ᱮᱛᱚᱦᱚᱵ ᱠᱟᱜ ᱱᱟᱜ᱾ ᱦᱳᱭ ᱱᱟᱥᱤ ᱫᱚᱢᱮ ᱫᱚ ᱵᱟᱝᱟ ᱾
ᱦᱩᱸ ᱾ ᱟᱫᱚ ᱛᱤᱱ ᱨᱮ ᱫᱚ ᱯᱮ ᱡᱚᱢ ᱵᱟᱲᱟᱭᱟ?
ᱪᱚᱸᱫᱟ ᱦᱩᱭ ᱠᱟᱱᱟ ᱚᱱᱟ ᱱᱟᱦᱟᱸᱜ᱾ ᱟᱫᱚ ᱟᱹᱣᱨᱤ ᱞᱮ ᱡᱚᱢᱟ ᱡᱚᱢᱟᱞᱮ ᱱᱟᱸᱜ᱾ ᱧᱤᱫᱟᱹ ᱫᱚ ᱧᱤᱫᱟᱹ ᱠᱟᱱ ᱜᱮᱭᱟ ᱟᱫᱚ ᱞᱮ ᱡᱚᱢ ᱠᱟᱫᱟ ᱡᱚᱢ ᱟᱞᱮ᱾
ᱦᱮᱸᱛᱚ ᱧᱤᱫᱟᱹ ᱢᱟ ᱧᱤᱫᱟᱹ ᱠᱟᱱᱟ ᱦᱩᱸ ᱟᱫᱚ ᱵᱟᱹᱵᱩ ᱢᱟᱹᱭ ᱛᱟᱠᱤᱱ ᱫᱚᱠᱤᱱ ᱡᱟᱹᱯᱤᱫ ᱠᱮᱫᱟ ᱥᱮ ᱠᱤᱱ ᱢᱮᱱᱟᱜ ᱵᱟᱝᱟ ᱟᱞᱮ ᱦᱚᱸ ᱟᱞᱮ ᱡᱚᱝ ᱜᱮ᱾
ᱚ᱾
ᱟᱞᱮ ᱦᱚᱸ ᱟᱣᱨᱤᱞᱮ ᱡᱚᱢ ᱜᱮᱭᱟ, ᱡᱚᱢ ᱟᱞᱮ ᱦᱚᱸ ᱪᱚᱸᱫᱟ ᱵᱟᱲᱟ ᱠᱟᱫ ᱜᱮᱭᱟᱞᱮ ᱟᱞᱮ ᱦᱚᱸ᱾
ᱚ ᱪᱮᱫ ᱠᱚᱯᱮ ᱩᱛᱩᱭᱮᱜᱼᱟ?
ᱪᱚᱸᱫᱟ ᱵᱟᱲᱟ ᱠᱟᱫ ᱜᱮᱭᱟᱞᱮ᱾
ᱚ ᱟᱹᱞᱤᱧᱟᱜ ᱨᱚᱲ ᱵᱤᱱ ᱟᱸᱡᱚᱢᱮᱜᱼᱟ?
ᱦᱮᱸ ᱦᱮᱸ ᱟᱸᱡᱚᱢ ᱫᱟᱞᱤᱧ ᱾
ᱚ᱾
ᱟᱪᱪᱷᱟ ᱟᱹᱵᱤᱱ ᱫᱚ ᱫᱟᱬᱟᱱ ᱠᱚᱫᱚ ᱟᱪᱪᱷᱟ ᱟᱵᱤᱱ ᱫᱟᱲᱟᱱ ᱠᱚᱫᱚ ᱠᱩᱥᱤᱭᱟᱜᱼᱟ ᱥᱮ ᱵᱟᱝᱟ ᱫᱟᱬᱟᱱ ᱠᱚᱵᱮᱱ ᱪᱟᱞᱟᱣ ᱵᱟᱲᱟ ᱠᱟᱱᱟ ᱥᱮ ᱵᱟᱝ?
ᱟᱹᱞᱤᱧ ᱢᱟ ᱫᱟᱬᱟᱱ ᱢᱟᱞᱤᱧ ᱠᱩᱥᱤᱭᱟᱜ ᱜᱮᱭᱟ, ᱟᱫᱚ ᱟᱹᱞᱤᱧᱤᱡ ᱡᱤᱣᱤ ᱡᱩᱨᱤ ᱜᱮᱛᱚ ᱵᱟᱭ ᱤᱫᱤ ᱞᱮ
ᱚ ᱦᱮᱸ ᱟᱫᱚ ᱱᱮᱛᱟᱨ ᱫᱚ ᱠᱟᱹᱣᱰᱤ ᱚᱵᱷᱟᱵ ᱫᱚ ᱾ ᱦᱚᱭ ᱦᱚᱭ ᱦᱚᱭ ᱚᱝᱠᱟ ᱥᱚᱢᱚᱭ ᱠᱚ ᱵᱟᱝ ᱦᱩᱭ ᱠᱟᱱᱟ ᱱᱟᱦᱚᱜ ᱾
ᱦᱩᱸ ᱾
ᱟᱹᱞᱤᱧ ᱦᱚᱸ ᱫᱟᱬᱟᱱ ᱫᱚ ᱠᱩᱥᱤᱜᱮ ᱟᱫᱚ ᱢᱮᱱᱠᱷᱟᱱ ᱠᱟᱹᱣᱰᱤ ᱚᱵᱷᱟᱵᱛᱮ ᱱᱟᱦᱟᱜ ᱚᱝᱠᱟ ᱪᱟᱞᱟᱣ ᱫᱚ ᱵᱟᱝ ᱦᱩᱭ ᱟᱪᱪᱷᱟ, ᱤᱭᱟᱹ ᱠᱤᱪᱷᱩ ᱫᱤᱱ ᱢᱟᱲᱟᱝ ᱜᱮ ᱱᱟᱦᱟᱜ ᱵᱩᱨᱩ ᱵᱚᱸᱜᱟ ᱯᱟᱨᱚᱢᱮᱱᱟ ᱟᱫᱚ ᱟᱹᱵᱤᱱ ᱵᱤᱱ ᱪᱟᱞᱟᱣ ᱞᱮᱱᱟ?
ᱵᱟᱝᱟ ᱵᱟᱹᱞᱤᱧ ᱪᱟᱞᱟᱣ ᱠᱟᱱᱟ ᱠᱟᱹᱣᱰᱤ ᱠᱚ ᱵᱟᱝ ᱛᱟᱦᱮᱸ ᱠᱟᱱ ᱛᱮ ᱾ ᱟᱵᱤᱱ ᱵᱤᱱ ᱪᱟᱞᱟᱣ ᱞᱮᱱᱟ ᱥᱮ?
ᱟᱹᱞᱤᱧ ᱫᱚ ᱱᱟᱦᱟᱜ ᱪᱟᱞᱟᱣ ᱫᱚ ᱵᱟᱝᱞᱤᱧ ᱪᱟᱞᱟᱣ ᱞᱮᱱᱟ ᱪᱟᱞᱟᱣ ᱪᱟᱞᱟᱣ ᱞᱤᱧ ᱞᱤᱱ ᱫᱩᱭ ᱟᱫᱚ ᱾ ᱮᱸ ᱢᱟᱹᱭ ᱵᱟᱹᱵᱩ ᱛᱟᱹᱠᱤᱱ ᱠᱤᱱ ᱦᱩᱰᱤᱧ ᱜᱮᱭᱟ ᱥᱮ᱾ ᱟᱫᱚ ᱱᱟᱦᱟᱜ ᱚᱱᱟ ᱠᱷᱟᱹᱛᱤᱨ ᱟᱫᱚ ᱫᱚᱢᱮ ᱫᱟᱜ ᱞᱚᱥᱚᱫ ᱠᱮᱜᱼᱟ ᱫᱚᱢᱮ ᱡᱟᱹᱯᱩᱫ ᱟᱫᱚ ᱱᱤᱝᱠᱟ ᱡᱟᱯᱩᱫ ᱾ ᱯᱩ ᱨᱮᱫᱚ ᱪᱤᱠᱟᱹᱢ ᱪᱟᱞᱟᱜᱼᱟ ᱜᱤᱫᱟᱹᱨ ᱯᱤᱫᱟᱹᱨ ᱟᱛᱮ ᱱᱟᱦᱟᱜ ᱜᱟᱹᱰᱤ ᱫᱚ ᱛᱟᱦᱮᱸ ᱠᱟᱱ ᱜᱮᱭᱟ ᱚᱲᱟᱜ ᱨᱮᱱᱟᱜ ᱜᱮ ᱟᱫᱚ ᱵᱟᱞᱮ ᱪᱟᱞᱟᱣ ᱞᱮᱱᱟ ᱾ ᱢᱟᱹᱭᱴᱤᱡ ᱦᱩᱰᱤᱧ ᱜᱮᱭᱟᱭ ᱵᱟᱹᱵᱩ ᱴᱤᱡ ᱦᱚᱸ ᱩᱱᱟᱹᱜ ᱦᱚᱸ ᱵᱟᱭ ᱢᱟᱨᱟᱝ ᱠᱟᱱᱟ ᱥᱠᱩᱞ ᱠᱚ ᱛᱟᱦᱮᱸ ᱠᱟᱱ ᱛᱟᱭᱟ ᱾ ᱟᱫᱚ ᱚᱱᱟ ᱠᱷᱟᱹᱛᱤᱨ ᱵᱟᱝᱞᱮ ᱪᱟᱞᱟᱣ ᱠᱟᱱᱟ ᱾
ᱦᱚᱸ ᱱᱤᱛᱚᱜ ᱫᱚ ᱢᱟᱹᱭ ᱵᱟᱹᱵᱩ ᱛᱤᱠᱤᱱ ᱫᱟᱠᱤᱱ ᱡᱟᱯᱤᱫ ᱠᱮᱫᱟ ᱥᱮ ᱪᱤᱠᱟᱹᱭᱫᱟᱠᱤᱱ?
ᱦᱮᱸ ᱢᱟᱹᱭ ᱴᱤᱡ ᱫᱚ ᱱᱟᱦᱟᱜ ᱮ ᱡᱟᱹᱯᱤᱫ ᱠᱟᱜᱼᱟᱭ ᱵᱟᱹᱵᱩ ᱴᱤᱡ ᱫᱚ ᱱᱟᱦᱟᱜ ᱯᱟᱲᱦᱟᱜ ᱮ ᱫᱩᱲᱩᱜ ᱠᱟᱱᱟᱭ ᱤᱥᱠᱩᱞ ᱠᱚᱨᱮ ᱱᱟᱦᱟᱜ ᱾ ᱯᱟᱲᱦᱟᱣ ᱠᱚ ᱮᱢ ᱟᱠᱟᱫᱮᱭᱟ ᱟᱫᱚ ᱚᱱᱟ ᱠᱚᱜᱮ ᱱᱟᱦᱟᱜ ᱮ ᱚᱞ ᱵᱟᱲᱟᱭᱮᱜᱼᱟᱭ ᱾
ᱦᱮᱸ ᱛᱚ ᱾
ᱦᱮᱸ ᱢᱟᱹᱭᱴᱤᱡ ᱠᱤᱪᱷᱩ ᱠᱷᱚᱱ ᱞᱟᱦᱟ ᱫᱚ ᱵᱮᱸᱜᱮᱫ ᱜᱮ ᱛᱟᱦᱮᱸ ᱠᱟᱱᱟ ᱟᱫᱚ ᱟᱡ ᱵᱟᱵᱟᱭᱩ ᱠᱟᱹᱴᱤᱡ ᱦᱮᱸᱣ ᱠᱟᱛᱮ ᱫᱚ ᱞᱮ ᱵᱟᱲᱟ ᱠᱮᱫᱮ ᱠᱷᱟᱱ ᱟᱫᱚᱭ ᱡᱟᱹᱯᱤᱫ ᱠᱮᱜᱼᱟᱭ ᱩᱱᱤ ᱦᱚᱸ ᱾
ᱚ ᱾
ᱥᱟᱨᱟᱥᱤᱝ ᱠᱷᱮᱞ ᱮᱟᱭ ᱟᱫᱚ ᱧᱤᱫᱟᱹ ᱫᱤᱱ ᱜᱷᱟᱹᱲᱤᱡ ᱫᱚᱭ ᱵᱮᱸᱜᱮᱛᱟᱭ ᱾
ᱦᱩᱸ
ᱦᱩᱸ
ᱟᱨ ᱱᱤᱛᱚᱜ ᱢᱟᱱᱮ ᱢᱟᱹᱭ ᱟᱡ ᱵᱟᱵᱟ ᱫᱚ ᱚᱠᱟ ᱠᱟᱱᱟᱭ ᱢᱮᱱᱟᱭ ᱜᱮᱭᱟ ᱥᱮ ᱚᱠᱟ ᱫᱚᱜ ᱚᱭ ᱪᱟᱞᱟᱣ ᱠᱟᱱᱟᱭ?
ᱜᱮᱭᱟ ᱱᱟᱦᱟᱜ ᱢᱟᱹᱭ ᱟᱡ ᱵᱟᱵᱟ ᱛᱚ ᱩᱱᱤ ᱤᱭᱟᱹ ᱵᱟᱹᱵᱩ ᱴᱤᱡ ᱯᱟᱲᱦᱟᱣ ᱫᱩᱲᱩᱵ ᱟᱠᱟᱱ ᱫᱚ ᱟᱫᱚ ᱩᱱᱤ ᱥᱟᱶᱜᱮ ᱱᱟᱦᱟᱜ ᱠᱟᱹᱴᱤᱡ ᱞᱮ ᱵᱟᱲᱟ ᱟᱭ ᱠᱟᱱᱟᱭ ᱾
ᱦᱩᱸ
ᱦᱮᱸ ᱚᱞ ᱯᱟᱲᱦᱟᱣ ᱫᱚ ᱱᱟᱦᱟᱜ ᱤᱧ ᱠᱷᱚᱱᱟᱜ ᱫᱚ ᱤᱭᱟᱹ ᱵᱟᱵᱩ ᱟᱡ ᱫᱚ ᱠᱟᱹᱴᱤᱡ ᱡᱟᱹᱥᱛᱤ ᱧᱚᱜ ᱜᱮ ᱯᱟᱲᱦᱟᱜ ᱫᱚ ᱵᱟᱲᱟ ᱟᱭ ᱾ ᱥᱮ ᱟᱫᱚ ᱩᱱᱤᱜᱮ ᱱᱟᱦᱟᱜ ᱯᱟᱲᱦᱟᱣ ᱠᱚᱫᱚᱭ ᱫᱩᱲᱩᱵ ᱯᱮ ᱜᱮᱭᱟ ᱦᱮᱸ ᱾
ᱚ ᱟᱵᱤᱱ ᱫᱚ ᱛᱤᱱᱟᱹᱜ ᱠᱟᱛᱮ ᱵᱤᱱ ᱯᱟᱲᱦᱟᱣ ᱟᱠᱟᱱ ᱛᱮ ᱾
ᱟᱹᱞᱤᱧ ᱫᱚ ᱱᱟᱦᱟᱜ ᱚᱱᱟ ᱮᱭᱤᱴ ᱾ ᱯᱟᱥ ᱞᱤᱧ ᱯᱟᱲᱦᱟᱣ ᱠᱟᱜᱼᱟ ᱟᱹᱞᱤᱧᱟᱜ ᱤᱪᱪᱷᱟᱹ ᱦᱚᱸ ᱛᱟᱦᱮᱸ ᱞᱮᱱ ᱜᱮᱭᱟ ᱱᱟᱦᱟᱜ ᱾ ᱞᱤᱧ ᱢᱟᱪᱮᱫ ᱠᱚᱜᱼᱟ ᱟᱢᱮᱱ ᱠᱷᱟᱱ ᱟᱫᱚ ᱾ ᱥᱟᱸᱜᱮ ᱵᱚᱭᱦᱟ ᱠᱷᱟᱹᱛᱤᱨ ᱱᱟᱦᱟᱜ ᱵᱟᱝᱠᱚ ᱯᱟᱲᱦᱟᱣ ᱦᱚᱪᱚ ᱠᱟᱜ ᱞᱤᱧ ᱛᱮ ᱾ ᱢᱟᱪᱮᱫ ᱠᱩᱠᱢᱩ ᱫᱚ ᱚᱱᱠᱟ ᱨᱮᱜᱮ ᱛᱟᱦᱮᱸᱭᱮᱱ ᱛᱟᱹᱞᱤᱧᱟ ᱢᱚᱱᱮᱞᱮᱭᱟ ᱞᱤᱧ ᱢᱟᱪᱮᱛᱟᱹᱱᱤ ᱠᱚᱜᱼᱟᱹᱞᱤᱧ ᱾
ᱦᱳᱭ ᱡᱩᱫᱤ ᱵᱤᱱ ᱯᱟᱲᱦᱟᱣ ᱠᱚᱜ ᱜᱮᱭᱟ ᱢᱟᱪᱮᱛᱟᱹᱱᱤ ᱠᱚ ᱠᱚᱜ ᱟᱵᱮᱱ ᱾
ᱦᱮᱸ ᱢᱟᱪᱮᱛᱟᱹᱱᱤ ᱠᱚᱜ ᱜᱮᱭᱟᱞᱤᱧ ᱟᱫᱚ ᱵᱩᱡᱽ ᱫᱟᱲᱮᱭᱟᱜ ᱠᱟᱱᱟ ᱵᱮᱱ ᱠᱟᱹᱣᱰᱤ ᱾ ᱚᱵᱷᱟᱵᱽ ᱛᱮ ᱥᱮ ᱥᱟᱸᱜᱮ ᱵᱚᱭᱦᱟ ᱛᱚ ᱟᱫᱚ ᱚᱠᱚᱭ ᱫᱚᱵᱤᱱ ᱯᱟᱲᱦᱟᱣ ᱦᱚᱪᱚ ᱠᱚᱣᱟ ᱚᱠᱚᱭ ᱫᱚ ᱵᱟᱝᱼᱟ ᱾
ᱦᱩᱸ ᱟᱨ ᱩᱱ ᱥᱚᱢᱚᱭ ᱢᱟ ᱫᱚᱢᱮ ᱤᱭᱟᱹ ᱤᱭᱟᱹ ᱛᱟᱜ ᱪᱟᱞᱟᱜ ᱠᱟᱱ ᱛᱟᱦᱮᱸᱫ ᱫᱚ ᱾ ᱡᱚᱢᱟᱜ ᱦᱚᱸ ᱚᱠᱟᱨᱮ ᱵᱟᱢ ᱧᱟᱢᱟ ᱠᱟᱹᱣᱰᱤ ᱠᱚ,
ᱦᱳᱭ ᱟᱨ ᱥᱮᱫᱟᱭ ᱫᱚ ᱱᱟ ᱟᱠᱟᱞ ᱦᱚᱸ ᱫᱚᱢᱮ ᱟᱠᱟᱞᱮᱫ ᱛᱟᱦᱮᱸᱫ ᱥᱮ?
ᱦᱩᱸ,
ᱚᱱᱠᱟ ᱪᱟᱥ ᱠᱟᱹᱢᱤ ᱠᱚᱦᱚᱸ ᱵᱷᱟᱜᱮ ᱴᱷᱤᱠ ᱵᱟᱝ ᱦᱩᱭ ᱠᱟᱱᱟ ᱾ ᱠᱷᱮᱛ ᱦᱟᱥᱟ ᱡᱟᱭᱜᱟ ᱦᱚᱸ ᱚᱱᱠᱟ ᱵᱟᱝ ᱛᱟᱦᱮᱸ ᱠᱟᱱᱟ ᱟᱫᱚ ᱱᱮᱛᱟᱨ ᱫᱚ ᱱᱟᱦᱟᱜ ᱦᱩᱭ ᱡᱟᱣᱨᱟ ᱟᱠᱟᱱ ᱨᱮᱦᱚᱸ ᱟᱨ ᱵᱟᱝ ᱛᱟᱦᱮᱸ ᱠᱟᱱ ᱠᱷᱟᱹᱛᱤᱨ ᱦᱟᱜ ᱚᱱᱠᱟ ᱫᱚ ᱵᱟᱝ ᱦᱩᱭ ᱟᱠᱟᱱᱟ ᱾
ᱦᱮᱸ,
ᱟᱫᱚ ᱪᱤᱠᱟᱹᱭᱟᱵᱤᱱ ᱟᱫᱚ ᱟᱹᱞᱤᱧᱟᱜ ᱠᱩᱠᱢᱩ ᱵᱟᱝ ᱯᱩᱨᱟᱹᱣ ᱠᱟᱱᱟ ᱟᱫᱚ
ᱦᱮᱸ ᱟᱵᱤᱱ ᱚᱠᱟ ᱵᱟᱵᱤᱱ ᱯᱩᱨᱟᱹᱣ ᱠᱟᱫᱟ ᱢᱟᱹᱭ ᱵᱟᱹᱵᱩ ᱛᱟᱹᱠᱤᱱᱟᱜ ᱢᱟᱹᱭ ᱵᱟᱹᱵᱩ ᱛᱟᱹᱠᱤᱱ, ᱚᱱᱠᱟ ᱤᱭᱟᱹ ᱠᱚ ᱾
ᱩᱱᱠᱤᱱ ᱱᱟᱦᱟᱜ ᱠᱤᱱ ᱩᱱᱠᱤᱱ ᱚᱞ ᱯᱟᱲᱦᱟᱣ ᱦᱚᱪᱚ ᱠᱟ ᱠᱟᱛᱮᱫ ᱱᱟᱦᱟᱜ ᱦᱳᱭ,
ᱩᱨᱟᱹᱟᱱ ᱪᱤᱠᱟᱹ ᱠᱟᱱᱟ ᱢᱟᱹᱭ ᱵᱟᱹᱵᱩ ᱫᱚᱠᱤᱱ ᱢᱮᱱᱟᱜ ᱠᱤᱱ
ᱦᱮᱸ ᱦᱮᱸ ᱵᱟᱹᱵᱩ ᱟᱡ ᱵᱟᱵᱟ ᱦᱚ ᱱᱟᱦᱟᱜ ᱦᱳᱭ ᱦᱮᱸ ᱦᱮᱸ ᱱᱚᱣᱟ ᱫᱚ ᱴᱷᱤᱠ ᱵᱤᱱ ᱞᱟᱹᱭᱮᱭᱟ ᱩᱱᱠᱤᱱ ᱠᱤᱱ ᱯᱩᱨᱟᱹᱣᱟ ᱱᱟᱦᱟᱜ ᱾ ᱦᱸ ᱛᱟᱦᱚᱞᱮ ᱟᱵᱤᱱ ᱨᱮᱱ ᱜᱤᱫᱷᱟᱹᱨ ᱯᱤᱫᱟᱨ ᱠᱚᱚᱫ ᱛᱤᱱᱟᱹᱜ?
ᱚ ᱟᱞᱮᱨᱮᱱ ᱜᱤᱫᱽᱨᱟᱹ ᱫᱚ ᱦᱩᱭᱩᱜ ᱠᱟᱱᱟ ᱠᱚ ᱯᱮᱭᱟ ᱾
ᱚᱻ ᱛᱤᱱᱟᱹᱜ ᱠᱛᱟᱨᱮ ᱛᱤᱱᱟᱹᱜ ᱠᱚᱨᱮ ᱠᱚ ᱯᱟᱲᱦᱟᱜ ᱠᱟᱱᱟ ᱱᱟᱦᱟᱜ ᱵᱤᱱ ᱚᱞ ᱯᱟᱲᱦᱟᱣ ᱚᱪᱚᱭᱮᱫ ᱠᱚᱣᱟ ᱥᱮ ᱵᱟᱝᱼᱟ?
ᱚ, ᱢᱟᱨᱟᱝ ᱤᱡ ᱵᱟᱹᱵᱩ ᱫᱚ ᱮᱭᱤᱴ ᱨᱮ ᱯᱟᱲᱦᱟᱜ ᱠᱟᱱᱟᱭ ᱛᱟᱨᱯᱚᱨᱮ ᱨᱤᱱᱤᱡ ᱵᱟᱹᱵᱩ ᱫᱚ ᱯᱷᱟᱭᱤᱵ ᱨᱮ ᱟᱨ ᱦᱩᱰᱤᱧᱤᱧ ᱢᱟᱹᱭ ᱫᱚ, ᱚᱱᱟ ᱢᱤᱫ ᱥᱮᱨᱢᱟ ᱜᱟᱱᱮ ᱦᱩᱭ ᱟᱠᱟᱱᱟ ᱾
ᱚ ᱦᱮᱸ ᱱᱮᱛᱟᱨ ᱡᱩᱜᱽ ᱨᱮ ᱚᱞ ᱯᱟᱲᱦᱟᱣ ᱫᱚ ᱮᱠᱫᱚᱢ ᱟᱹᱰᱤ ᱜᱮ ᱞᱟᱹᱠᱛᱤᱭᱟᱱᱟᱜ ᱠᱟᱱᱟ ᱾
ᱦᱮᱸᱛᱚ ᱾
ᱦᱮᱸ ᱚᱠᱛᱚ ᱢᱟᱦᱟᱜ ᱟᱭᱢᱟ ᱫᱚ ᱵᱟᱹᱱᱩᱜ ᱛᱟᱞᱟᱝᱼᱟ ᱾ ᱚᱠᱛᱚ ᱢᱟ ᱪᱟᱵᱟᱭᱮᱱᱟ ᱱᱟᱦᱟᱜ ᱟᱫᱚ ᱢᱟ ᱛᱟᱦᱚᱞᱮ ᱤᱱᱠᱟᱹᱜᱮ ᱨᱚᱯᱚᱲ ᱦᱩᱭᱩᱜᱼᱟ ᱱᱟᱦᱟᱜ
ᱦᱩᱸ
ᱦᱮᱸ ᱚᱠᱛᱚ ᱫᱚ ᱪᱟᱵᱟ ᱟᱠᱟᱱ ᱛᱟᱞᱟᱝᱼᱟ ᱾
ᱦᱮᱸ,